ᱦᱮᱞᱳᱣ
ᱦᱮᱸ ᱵᱚᱭᱦᱟ ᱟᱸᱡᱚᱢᱚᱜ ᱠᱟᱱ ᱜᱮᱭᱟ ᱨᱚᱲ ᱠᱚ, ᱥᱮ ᱪᱮᱫ ᱞᱮᱠᱟᱦᱟᱜ?
ᱦᱳᱭ ᱟᱸᱡᱚᱢ ᱫᱚ ᱟᱸᱡᱚᱢᱚᱜ ᱠᱟᱱᱟ ᱠᱤᱱᱛᱩ ᱥᱟᱭᱤᱰ ᱥᱮᱫ ᱠᱷᱚᱱ ᱱᱟᱥᱮᱱᱟᱜ ᱥᱮᱨᱮᱧ ᱠᱚ ᱥᱟᱰᱮ ᱠᱟᱱ ᱛᱟᱵᱮᱱᱟ ᱾
ᱥᱮᱨᱮᱧ ᱠᱚ, ᱚᱠᱟ ᱥᱮᱨᱮᱧ ᱢᱟᱸᱜ ᱱᱚᱛᱮ ᱵᱟᱠᱚ ᱪᱮᱫᱞᱮᱠᱟ ᱥᱮᱨᱮᱧ ᱟᱸᱡᱚᱢᱡᱚᱜ ᱠᱟᱱᱟ, ᱡᱟᱦᱟᱱᱟᱜ ᱵᱷᱠᱛᱤ ᱥᱮᱨᱮᱧ ᱥᱮ ᱪᱮᱫᱞᱮᱠᱟ?
ᱦᱳᱭ ᱱᱟᱥᱮᱱᱟᱜ ᱡᱩᱫᱟᱹ ᱜᱮ ᱢᱟᱱᱮ ᱴᱷᱤᱠᱟᱹ ᱥᱟᱦᱟᱣ ᱫᱚ ᱞᱟᱹᱭ ᱫᱟᱲᱮ ᱪᱮᱫ ᱠᱟ ᱪᱚᱝ ᱥᱮᱨᱮᱧ ᱵᱷᱟᱵᱮ ᱟᱸᱡᱚᱢ ᱠᱟᱱᱟ ᱾ ᱜᱚᱝᱠᱮ ᱪᱟᱹᱩ ᱟᱠᱟᱟᱜᱼᱟ ᱠᱤᱱ,
ᱥᱮᱨᱮᱧ ᱫᱚᱦᱚᱸ ᱟᱹᱰᱤ ᱥᱟᱺᱜᱤᱧ ᱨᱮᱜᱮ ᱾ ᱢᱟᱱᱮ ᱤᱧ ᱦᱚᱸᱚᱸ ᱯᱩᱥᱴᱟᱹᱣ ᱛᱮ ᱵᱟᱹᱧ ᱟᱸᱡᱚᱢ ᱴᱷᱤᱠᱭᱟ ᱚᱱᱮ ᱚᱱᱠᱟ ᱫᱷᱟᱨᱟ ᱾ ᱟᱫᱚ ᱱᱚᱣᱟ ᱛᱮᱫᱚ ᱡᱟᱦᱟᱱᱟᱜ ᱚᱥᱩᱵᱤᱫᱷᱟ ᱫᱚ ᱵᱟᱝ ᱦᱩᱭᱩᱜ ᱯᱟᱥᱮᱡ ᱮᱛᱮ ᱟᱭᱢᱟ ᱨᱚᱯᱚᱲ ᱵᱟᱲᱟ ᱠᱮᱫᱟ ᱦᱟᱸᱜ ᱾
ᱦᱳᱭ ᱦᱳᱭ ᱫᱤᱭᱮ ᱛᱟᱦᱚᱞᱮ ᱪᱮᱫ ᱱᱤᱭᱟᱹ ᱞᱤᱭᱟ ᱞᱟᱝ ᱨᱚᱯᱚᱲ ᱟᱠᱟᱫᱟ ᱫᱚ ᱾
ᱱᱤᱛᱳ ᱢᱟ ᱟᱭᱢᱟ ᱱᱚᱝᱠᱟ ᱴᱚᱯᱤᱠ ᱢᱮᱱᱟᱜ ᱜᱮᱭᱟ ᱥᱮ, ᱥᱟᱛᱟᱢ ᱢᱮᱱᱟᱜ ᱠᱚᱜᱮᱭᱟ ᱦᱟᱸᱜ ᱾ ᱟᱫᱚ ᱱᱚᱜᱼᱚᱭ ᱱᱤᱛᱳ ᱦᱟᱸᱜ ᱪᱟᱥᱵᱟᱥ ᱨᱮᱱᱟᱜ ᱥᱤᱡᱤᱱ ᱪᱟᱞᱟᱜ ᱠᱟᱱ, ᱢᱮᱱ ᱫᱟᱲᱮᱭᱟᱜᱼᱟᱢ, ᱟᱫᱚ ᱱᱚᱜᱼᱚ ᱱᱤᱭᱟᱹ ᱵᱟᱵᱚᱫ ᱛᱮᱜᱮ ᱦᱟᱸᱜ ᱾ ᱟᱫᱚ ᱟᱯᱮ ᱥᱮᱫ ᱫᱚ ᱪᱮᱫ ᱞᱮᱠᱟ? ᱚᱱᱠᱟ ᱱᱚᱣᱟ ᱮᱨ ᱟᱯᱷᱚᱨ ᱠᱚᱫᱚ ᱦᱩᱭ ᱵᱟᱲᱟᱭᱮᱱᱟ, ᱥᱮ ᱟᱹᱣᱨᱤ ᱜᱤ ᱦᱟᱸᱜ, ᱟᱞᱮᱥᱮᱫ ᱢᱟ ᱱᱚᱜᱼᱚᱭ ᱮ ᱟᱯᱷᱚᱨ ᱠᱚ ᱡᱚᱛᱚ ᱜᱮ ᱦᱩᱭ ᱵᱟᱲᱟᱭ ᱟᱠᱟᱱᱟ ᱾ ᱟᱫᱚ ᱱᱚᱜᱼᱚᱭ ᱫᱟᱜ ᱨᱮᱭᱟᱜ ᱛᱟᱸᱜᱤ ᱢᱮᱱᱟᱜ ᱞᱮᱭᱟ, ᱢᱟᱱᱮ ᱥᱮᱨᱢᱟ ᱫᱟᱜ ᱡᱟᱹᱲᱤ ᱨᱮᱱᱟᱜ, ᱛᱚ ᱡᱚᱠᱷᱚᱱ ᱫᱟᱜ ᱞᱮᱠᱷᱟᱡ ᱜᱮ ᱦᱟᱸᱜ ᱟᱞᱮ ᱫᱚ ᱱᱚᱜᱼᱚᱭ ᱥᱟᱹᱨᱫᱤ ᱟᱲᱮ ᱟᱞᱮ ᱵᱚᱞᱮ ᱱᱚᱣᱟ ᱦᱩᱲᱩ ᱨᱚᱦᱚᱭ ᱟᱯᱮ ᱥᱮᱱᱟᱜ ᱪᱮᱫ
ᱦᱳᱭ ᱟᱞᱮᱥᱮᱫ ᱦᱚᱸ ᱱᱚᱜᱚᱭ ᱛᱚ ᱛᱚᱞᱟ ᱠᱚᱫᱚᱞᱮ ᱜᱤᱰᱤ ᱟᱠᱟᱫᱼᱟ, ᱫᱤᱭᱮ ᱯᱚᱨ ᱟᱫᱚ ᱚᱱᱠᱟ ᱥᱟᱨᱫᱤ ᱫᱟᱜ ᱦᱟᱜ, ᱛᱚᱲᱟ ᱠᱚᱫᱚ ᱦᱟᱨᱟ ᱟᱠᱟᱱᱟ, ᱫᱤᱭᱯᱚᱨ ᱚᱱᱟ ᱫᱟᱜ ᱛᱟᱜᱤᱜᱮ ᱟᱞᱮ ᱦᱚᱸ ᱢᱮᱱᱟᱜ ᱟᱠᱟᱫ ᱠᱮᱭᱟ ᱾ ᱟᱫᱚ ᱟᱯᱮ ᱫᱚ ᱢᱟᱱᱮ ᱢᱤᱫ ᱫᱷᱟᱣ ᱜᱮᱯᱮ ᱪᱟᱥᱟ, ᱥᱮ ᱫᱚᱦᱲᱟ ᱯᱮ ᱪᱟᱥᱟ ᱟᱫᱚ?
ᱟᱞᱮ ᱥᱮᱫ ᱫᱚᱦᱟᱸᱜ ᱱᱚᱜᱼᱚᱭ ᱛᱮ ᱟᱞᱮ ᱢᱟ ᱾ ᱵᱩᱨᱩ ᱫᱤᱥᱚᱢ ᱦᱚᱲ ᱟᱨ ᱟᱞᱮᱥᱮᱫ ᱫᱚ ᱟᱹᱰᱤ ᱫᱟᱜ ᱨᱮᱱᱟᱜ ᱟᱠᱟᱞ ᱢᱮᱱᱟᱜᱼᱟ ᱾ ᱟᱫᱚ ᱟᱞᱮ ᱫᱚ ᱢᱟᱱᱮ ᱦᱩᱲᱩ ᱠᱚᱫᱚ ᱮᱠᱟᱞ ᱮᱠᱫᱚᱢ ᱥᱮᱨᱢᱟ ᱫᱟᱜ ᱡᱟᱹᱲᱤ ᱵᱚᱨᱥᱟ ᱜᱮ ᱢᱮᱱᱟᱜ ᱞᱮᱭᱟ ᱡᱚᱠᱷᱚᱱ ᱡᱟᱦᱟᱸ ᱛᱤᱥ ᱢᱟᱱᱮ ᱵᱟᱭ ᱫᱟᱜᱽ ᱞᱮᱠᱷᱟᱱᱡ ᱛᱚ ᱵᱩᱡᱷᱟᱹᱣ ᱠᱟᱜ ᱢᱮ ᱟᱞᱮ ᱥᱮᱫ ᱫᱚ ᱮᱠᱟᱞ ᱯᱟᱲᱟᱣᱱᱟ ᱮᱠᱟᱞ ᱨᱚᱦᱚᱭ ᱜᱮ ᱵᱟᱝ ᱦᱩᱭᱩᱜᱼᱟ ᱟᱫᱚ ᱚᱱᱟ ᱠᱷᱟᱹᱛᱤᱨ ᱛᱮ ᱟᱞᱮ ᱥᱮᱫ ᱫᱚ ᱢᱟᱱᱮ ᱢᱤᱫ ᱫᱷᱟᱣ ᱜᱮᱤ ᱪᱟᱥ ᱦᱩᱭᱩᱜᱼᱟ ᱡᱟᱦᱟᱸ ᱞᱮᱠᱟ ᱱᱚᱝᱠᱟ ᱦᱩᱭᱩᱜ ᱜᱮᱭᱟ ᱢᱤᱫ ᱫᱷᱟᱣ
ᱟᱞᱮᱥᱮᱫ ᱫᱚ ᱚᱱᱟ ᱵᱟᱨ ᱫᱷᱟᱣᱞ ᱞᱮ ᱪᱟᱥᱟ ᱢᱤᱫ ᱫᱷᱟᱣ ᱫᱚ ᱱᱚᱜᱼᱚᱭ ᱡᱟᱹᱯᱩᱫ ᱫᱤᱱ ᱟᱨ ᱚᱱᱠᱟ ᱫᱷᱚᱨᱚᱱ ᱫᱤᱱ ᱞᱮ ᱪᱟᱥᱟ ᱟᱞᱮ ᱥᱮᱫ ᱫᱚ ᱱᱚᱝᱠᱟ ᱜᱤᱰᱤᱭᱟᱹᱟᱹ ᱠᱤᱢᱵᱟ ᱰᱚᱵᱷᱟᱜ ᱠᱚ ᱦᱚᱸ ᱚᱱᱟ ᱠᱚᱨᱮᱱᱟᱜ ᱵᱷᱟᱵᱽ ᱵᱟᱹᱱᱩᱜ ᱟᱠᱟᱫᱟ ᱥᱟᱶᱛᱮ ᱱᱚᱣᱟ ᱠᱮᱱᱮᱞ ᱦᱚᱸ ᱢᱮᱱᱟᱜ ᱛᱟᱞᱮᱭᱟ ᱛᱚ ᱠᱮᱱᱮᱞ ᱠᱚᱨᱮᱱᱟᱜ ᱫᱟᱜ ᱛᱮᱜᱮ ᱪᱟᱥ ᱚᱱᱠᱟ ᱪᱟᱥᱵᱟᱥ ᱦᱩᱭᱩᱜᱼᱟ ᱟᱫᱚ ᱢᱟᱱᱮ ᱡᱚᱢ ᱱᱤᱭ ᱥᱮ ᱚᱱᱟ ᱱᱤᱭᱟᱹ ᱫᱚ ᱟᱞᱮᱭᱟᱜ ᱫᱚ ᱢᱟᱱᱮ ᱚᱱᱠᱟ ᱮᱴᱠᱮᱴᱚᱬᱮ ᱫᱚ ᱵᱟᱝ ᱦᱩᱭᱩᱜ ᱛᱟᱦᱮᱱᱟ ᱥᱟᱨᱟ ᱵᱚᱪᱷᱚᱨ ᱜᱮ ᱱᱚᱣᱟ ᱩᱛᱩ ᱦᱠᱩ ᱠᱤᱢᱵᱟ ᱱᱚᱣᱟ ᱡᱚᱢ ᱦᱰᱮ ᱦᱳᱲᱩ ᱠᱚᱞᱮ ᱪᱟᱥᱼᱟ ᱚᱱᱟ ᱠᱚ ᱫᱚ ᱡᱚᱢ ᱦᱚᱸᱞᱮ ᱡᱚᱢᱟ ᱟᱨ ᱚᱱᱠᱟ ᱟᱹᱷᱨᱤᱧ ᱠᱚ ᱴᱟᱠᱟ ᱯᱚᱭᱥᱟ ᱟᱸᱴ ᱦᱩᱭ ᱞᱮᱱ ᱠᱷᱟᱱ ᱛᱚᱠᱷᱚᱱ ᱫᱚ ᱦᱟᱸᱜᱮ ᱞᱮ ᱟᱹᱠᱷᱨᱤᱧ ᱠᱟᱜᱼᱟ
ᱟᱪᱪᱷᱟ ᱟᱪᱪᱷᱟ ᱢᱟᱱᱮ ᱟᱹᱰᱤ ᱵᱷᱟᱜᱤ ᱟᱹᱰᱤ ᱢᱚᱸᱡᱽ ᱪᱟᱥᱵᱟᱥ ᱠᱚ ᱦ ᱦᱩᱭᱩᱜᱼᱟ ᱮᱱᱛᱮ ᱟᱯᱮᱭᱟᱜ ᱫᱟᱜ ᱨᱮᱱᱟᱜ ᱥᱩᱵᱤᱫᱷᱟ ᱢᱟ ᱟᱹᱰᱤ ᱢᱚᱸᱡᱽ ᱜᱮᱭᱟ ᱥᱮ ᱵᱟᱝ
ᱦᱳᱭ ᱦᱳᱭ ᱦᱳᱭ
ᱟᱫᱚ ᱚᱱᱟ ᱫᱷᱚᱨᱚᱱ ᱫᱤᱱ ᱨᱮᱫᱚ ᱦᱟᱸᱜ ᱪᱮᱫ ᱢᱟᱱᱮ ᱦᱩᱲᱳ ᱢᱚᱛᱚᱡ ᱯᱮ ᱪᱟᱥᱟ ᱥᱮ ᱪᱮᱫ ᱞᱮᱠᱟ
ᱦᱳᱭ ᱫᱷᱚᱨᱚᱱ ᱨᱮᱫᱚ ᱚᱱᱠᱟ ᱡᱚᱱᱰᱨᱟ ᱠᱚᱦᱚᱸᱮ ᱪᱟᱥᱟ ᱦᱩᱲᱩ ᱠᱚᱦᱚᱸᱮ ᱨᱚᱦᱚᱭ ᱛᱟᱦᱮᱱᱟ ᱫᱤᱭᱮ ᱯᱚᱨ ᱥᱚᱵᱽᱡᱤ ᱠᱚᱢᱟ ᱢᱮᱱᱟᱜ ᱜᱮ ᱥᱚᱵᱡᱤ ᱠᱚᱞᱮ ᱪᱟᱥ ᱛᱟᱦᱮᱱᱟ
ᱟᱪᱪᱷᱟ ᱟᱪᱪᱷᱟ ᱟᱞᱮ ᱫᱚ ᱱᱚᱜᱚᱭ ᱱᱮᱛᱟᱨ ᱫᱤᱱ ᱢᱟᱜ ᱡᱚᱸᱰᱨᱟ ᱟᱨ ᱱᱚᱜᱚᱭ ᱦᱩᱲᱳ ᱢᱚᱛᱚ ᱜᱮ ᱠᱚ ᱪᱟᱥ ᱟ ᱟᱨ ᱡᱚᱠᱷᱚᱱ ᱚᱱᱟ ᱨᱮᱭᱟᱲ ᱫᱤᱱ ᱥᱮ ᱫᱷᱚᱨᱚᱱ ᱫᱤᱱ ᱦᱟᱸᱜ ᱢᱮᱱᱫᱟ ᱚᱱᱟ ᱩᱱ ᱡᱚᱠᱷᱚᱱ ᱫᱚ ᱦᱟᱸᱜ ᱟᱞᱮᱫ ᱫᱚ ᱱᱚᱣᱟ ᱛᱩᱲᱤ ᱠᱚ ᱥᱮ ᱡᱟᱦᱱᱟᱜ ᱱᱚᱣᱟ ᱫᱟᱹᱞ ᱮᱢᱟᱱ ᱡᱤᱱᱤᱥ ᱢᱮᱱᱟᱜᱼᱟ ᱡᱮᱞᱮᱠᱟ ᱦᱩᱭᱱᱟ ᱵᱷᱩᱴ ᱢᱥᱨᱤ ᱠᱮᱥᱟᱹᱨᱤ ᱟᱨ ᱦᱚᱲᱮᱡ ᱚᱱᱮ ᱚᱱᱠᱟᱱ ᱡᱤᱱᱤᱥ ᱞᱮ ᱪᱟᱥᱟ ᱟᱫᱚ ᱚᱱᱟ ᱨᱮᱫᱚ ᱦᱟᱸᱜ ᱮᱱᱛᱮᱫ ᱟᱹᱰᱤ ᱠᱚᱢ ᱫᱟᱜ ᱫᱚ ᱠᱷᱟᱨᱪᱟᱜᱼᱟ ᱟᱫᱚ ᱚᱱᱟ ᱠᱷᱟᱹᱛᱤᱨ ᱛᱮ ᱱᱚᱣᱟ ᱛᱩᱲᱤ ᱮᱢᱟᱱ ᱠᱚ ᱫᱚ ᱪᱟᱥ ᱵᱟᱥ ᱦᱩᱭᱩᱜ ᱜᱮᱭᱟ ᱟᱨ ᱡᱟᱦᱟᱱᱟᱜ ᱦᱩᱲᱩ ᱨᱮᱫᱚ ᱵᱚᱱ ᱵᱟᱲᱟᱭᱟ ᱵᱚᱞᱮ ᱟᱹᱰᱤ ᱡᱟᱹᱥᱛᱤ ᱫᱟᱜ ᱠᱷᱚᱨᱪᱟᱜᱼᱟ ᱛᱷᱚᱲᱟ ᱜᱟᱱ ᱫᱟᱜ ᱛᱮᱫᱚ ᱦᱟᱸᱜ ᱵᱟᱝ ᱦᱩᱭᱩᱜᱼᱟ ᱥᱮ ᱟᱫᱚ ᱚᱱᱟ ᱠᱷᱟᱹᱛᱤᱨ ᱛᱮ ᱱᱚᱜᱼᱚ ᱱᱤᱭᱟᱹ ᱠᱚᱞᱮ ᱪᱟᱥ ᱵᱟᱲᱟᱭᱟ
ᱦᱳᱭ ᱟᱫᱚ ᱟᱯᱮ ᱫᱚ ᱢᱟᱱᱮ ᱱᱟᱦᱮᱞ ᱠᱚᱛᱮ ᱯᱮ ᱪᱟᱥᱟᱥ ᱥᱮ ᱚᱱᱠᱟ ᱢᱮᱥᱤᱱ ᱛᱮᱜᱮ ᱯᱮ ᱪᱟᱥᱟ
ᱱᱮᱛᱟᱨ ᱢᱟᱦᱟ ᱢᱮᱱ ᱫᱟᱲᱮᱭᱟᱜᱼᱟ ᱱᱟᱦᱮᱞ ᱢᱟᱦᱟ ᱮᱠᱫᱚᱢ ᱵᱤᱞᱩᱯᱛ ᱪᱟᱵᱟᱜ ᱠᱟᱱᱟ ᱥᱮ ᱢᱮᱱ ᱫᱟᱲᱮᱭᱟᱜᱼᱟ ᱟᱫ ᱪᱟᱵᱟᱜ ᱠᱟᱱᱟ ᱟᱫᱚ ᱡᱟᱹᱥᱛᱤ ᱠᱟᱭ ᱛᱮᱫᱚ ᱦᱚᱲ ᱫᱚ ᱱᱮᱛᱟᱨ ᱫᱚ ᱱᱚᱣᱟ ᱴᱮᱠᱴᱚᱨ ᱥᱮ ᱜᱟᱹᱰᱤ ᱮᱢᱟᱱ ᱛᱮᱜᱮ ᱠᱩ ᱥᱤ ᱚᱪᱚᱭᱮᱫᱟ ᱦᱟᱸᱜ ᱟᱫᱚ ᱱᱟᱦᱮᱞ ᱦᱚᱸ ᱢᱮᱱᱟᱜ ᱜᱮᱭᱟ ᱚᱱᱠᱟ ᱫᱚ ᱵᱟᱝ ᱠᱟᱱᱟ ᱵᱚᱞᱮ ᱟᱫ ᱪᱟᱵᱟᱭᱮᱱᱟ ᱮᱠᱟᱞ ᱜᱮ ᱵᱟᱹᱱᱩᱜᱼᱟ ᱱᱟᱦᱮᱞ ᱫᱚ ᱚᱠᱟᱱ ᱦᱚᱲ ᱴᱷᱮᱱ ᱢᱮᱱᱟᱜᱼᱟ ᱚᱠᱚᱭ ᱦᱚᱲᱟᱜ ᱫᱚ ᱟᱹᱰᱤ ᱢᱚᱛᱞᱚᱵ ᱵᱩᱨᱩ ᱴᱚᱴᱷᱟᱨᱮ ᱚᱱᱟ ᱠᱷᱮᱛ ᱠᱚ ᱢᱮᱱᱟᱜ ᱛᱟᱭᱟ ᱮᱱᱛᱮᱮᱫ ᱚᱱᱟ ᱠᱚ ᱡᱟᱭᱜᱟ ᱨᱮᱫᱚ ᱢᱟᱱᱮ ᱴᱮᱠᱴᱚᱨ ᱮᱢᱟᱱ ᱠᱚ ᱫᱚ ᱵᱟᱝ ᱪᱟᱞᱟᱜᱼᱟ ᱥᱮ ᱟᱫᱚ ᱚᱱᱠᱟᱱ ᱡᱟᱭᱜᱟ ᱨᱮ ᱫᱚ ᱱᱟᱦᱮᱞ ᱛᱮᱜᱮ ᱠᱚ ᱥᱤᱭᱟᱜᱼᱟ ᱦᱟᱸᱜ ᱟᱨ ᱚᱠᱚᱭᱟᱜ ᱠᱟᱹᱴᱤᱡᱼ ᱢᱟᱹᱴᱤᱡ ᱠᱷᱮᱛ ᱢᱮᱱᱟᱜᱼᱟ ᱚᱱᱟ ᱨᱮᱦᱚᱸ ᱩᱱᱤ ᱢᱮᱱᱟ ᱵᱚᱞᱮ ᱱᱤᱭᱟᱹ ᱠᱟᱹᱴᱤᱡ ᱢᱟᱹᱴᱤᱡ ᱠᱷᱮᱛ ᱫᱚ ᱪᱮᱫ ᱤᱧ ᱥᱤ ᱚᱪᱚᱭᱟ ᱱᱚᱣᱟ ᱜᱟᱹᱰᱤ ᱛᱮᱫᱚ ᱱᱟᱦᱮᱞ ᱛᱮᱜᱮᱧ ᱥᱤ ᱠᱟᱜᱼᱟ ᱟᱫᱚ ᱚᱱᱮ ᱚᱱᱠᱟ ᱡᱟᱭᱜᱟ ᱨᱮᱫᱚ ᱱᱟᱦᱮᱞ ᱛᱮᱦᱚᱸ ᱠᱚ ᱥᱤᱭ ᱜᱮᱭᱟ
ᱟᱫᱚ ᱦᱤᱡᱩᱜ ᱠᱟᱱ ᱫᱤᱱ ᱨᱮᱫᱚ ᱟ ᱫᱚ ᱱᱚᱣᱟ ᱱᱟᱦᱮᱞ ᱦᱚᱸ ᱟᱫᱚᱜᱼᱟᱥ ᱡᱷᱟᱹᱱᱤᱡ ᱦᱜ ᱮᱱᱛᱜ ᱟᱞᱮ ᱟᱛᱳ ᱴᱚᱴᱷᱟᱨ ᱨᱤᱧ ᱧᱮᱞ ᱞᱮᱠᱷᱟᱡ ᱥᱮ ᱞᱟᱹᱭ ᱞᱮᱠᱷᱟᱱ ᱵᱟ ᱠᱷᱟᱱᱡ ᱦᱟᱸᱜ ᱟᱹᱰᱤ ᱠᱚᱢ ᱦᱚᱲ ᱢᱟᱱᱮ ᱢᱚᱬᱮ ᱦᱚᱲ ᱡᱩᱱᱟ ᱜᱟᱱ ᱚᱱᱠᱟᱧ ᱧᱮᱞ ᱫᱟᱲᱮ ᱧᱮᱞ ᱟᱠᱟᱫ ᱛᱟᱠᱚᱣᱟ ᱚᱱᱮ ᱵᱚᱞᱮ ᱱᱟᱦᱮᱞ ᱢᱮᱱᱟᱜᱼᱟ ᱮᱟᱠᱷᱟᱡ ᱡᱚᱛᱚ ᱦᱚᱲ ᱞᱮᱠᱟ ᱜᱮ ᱢᱟᱱᱮ ᱱᱚᱣᱟ ᱴᱨᱟᱠᱴᱚᱨ ᱛᱮᱜᱮ ᱠᱚ ᱥᱤ ᱫᱟ ᱛᱚ ᱟᱯᱮ ᱥᱮᱫ ᱪᱮᱫᱞᱮᱠᱟ ᱱᱟᱦᱮᱞ ᱠᱚ ᱟᱫ ᱪᱟᱵᱟᱭᱮᱱᱟ ᱥᱮ ᱢᱮᱱᱟᱜ ᱜᱮᱭᱟ ᱱᱟᱦᱮᱞ ᱛᱮᱜᱮ ᱯᱮ ᱥᱤᱭᱮᱫᱟ ᱥᱮ ᱴᱨᱟᱠᱴᱚᱨ ᱛᱮ ᱦᱟᱸᱟᱜ ᱟᱯᱮᱥᱮᱫ ᱦᱚᱸ
ᱦᱳᱭ ᱟᱫᱚ ᱡᱟᱦᱟᱸᱭ ᱠᱚᱣᱟᱜ ᱚᱱᱠᱟ ᱡᱩᱚᱢᱤ ᱡᱟᱭᱜᱟ ᱠᱚ ᱠᱚᱢ ᱜᱮᱛᱟ ᱠᱚᱣᱟ ᱩᱱᱠᱩ ᱫᱚ ᱱᱟᱦᱮᱞ ᱛᱮᱜᱮ ᱠᱚ ᱪᱟᱥᱟ ᱱᱟᱦᱮᱞ ᱛᱮ ᱪᱟᱥ ᱞᱮᱠᱟᱱᱡ ᱫᱚ ᱚᱱᱠᱟ ᱠᱷᱚᱨᱪᱟ ᱯᱟᱟᱛᱤ ᱦᱚᱸ ᱵᱟᱝ ᱨᱟᱠᱟᱵ ᱠᱩᱤᱥ ᱟᱨ ᱡᱟᱦᱟᱸ ᱟᱨ ᱡᱟ ᱯᱚᱨᱤᱢᱟᱱ ᱦᱚᱸ ᱚᱱᱠᱟᱜ ᱜᱮ ᱛᱟᱦᱮᱱ ᱛᱟᱠᱚᱣᱟ ᱟᱨ ᱡᱤ ᱱᱚᱜ ᱢᱮᱥᱤᱱ ᱛᱮ ᱡᱩᱫᱤᱢ ᱥᱤ ᱦᱚᱪᱚᱭᱟ ᱠᱷᱮᱛ ᱠᱚᱦᱚᱸ ᱠᱚᱢ ᱛᱟᱦᱮᱱ ᱛᱟᱢᱟ ᱵᱟᱹᱲᱛᱤ ᱠᱷᱚᱨᱪᱟ ᱫᱚ ᱚᱱᱟ ᱢᱮᱥᱤᱱ ᱥᱮᱫ ᱜᱮ ᱪᱟᱞᱟᱜᱼᱟ ᱥᱮ ᱟᱨ ᱡᱟᱦᱟ ᱟᱡᱟᱨ ᱯᱚᱨᱤᱢᱟᱱ ᱦᱚᱸ ᱠᱚᱢᱚᱜᱼᱟ ᱦᱳᱭ ᱦᱳᱭ᱾ ᱚᱱᱟ ᱠᱷᱟᱹᱛᱤᱨ ᱛᱮ ᱟᱞᱮ ᱥᱮᱫ ᱫᱚ ᱱᱟᱦᱮᱞ ᱦᱚᱸ ᱢᱮᱱᱟᱜ ᱟᱠᱟᱜ ᱜᱮᱭᱟ ᱚᱱᱠᱟᱱ ᱦᱚᱲᱟᱜ ᱫᱚ ᱟᱨ ᱚᱱᱠᱟ ᱡᱟᱦᱟᱸᱭ ᱠᱚ᱾ ᱱᱟᱥᱮᱱᱟᱜ ᱠᱚ ᱠᱤᱥᱟᱹᱬ ᱧᱚᱜᱼᱟ ᱩᱱᱠᱩᱣᱟᱜ ᱦᱚᱸ ᱟᱫᱚ ᱢᱮᱥᱤᱱ ᱠᱚᱦᱚ ᱢᱮᱱᱟᱜ ᱛᱚᱠᱚᱭᱟ ᱢᱮᱥᱤᱱ ᱛᱮᱜᱮ ᱠᱚ ᱥᱤ ᱚᱪᱚᱭᱟ ᱦᱟᱸᱜ᱾
ᱟᱪᱷᱟ ᱟᱪᱷᱟ᱾ ᱟᱞᱮᱥᱮᱫ ᱫᱚ ᱢᱟᱱᱮ ᱟᱯᱱᱟᱨ ᱦᱚᱲᱟᱜ ᱢᱟᱱᱮ ᱚᱱᱠᱟ ᱢᱮᱥᱤᱱ ᱫᱚ ᱵᱟᱹᱱᱩᱜ ᱛᱟᱠᱚᱣᱟ ᱦᱟᱸᱜ ᱢᱟᱱᱮ ᱮᱴᱟᱜ ᱦᱚᱲ ᱥᱮ ᱫᱤ᱾ ᱠᱩᱭᱟ ᱠᱚᱣᱟᱜ ᱥᱮ ᱚᱠᱚᱭ ᱠᱚᱣᱟᱜ ᱱᱚᱣᱟ᱾ ᱢᱟᱱᱮ ᱴᱮᱠᱴᱚᱨ ᱮᱢᱟᱱ ᱠᱚ ᱢᱮᱱᱟᱜᱼᱟ ᱩᱱᱠᱩ ᱴᱷᱮᱱ ᱜᱮ ᱯᱟᱹᱭᱥᱟ ᱮᱢ ᱠᱟᱛᱮ ᱱᱚᱝᱠᱟ ᱥᱤ ᱚᱪᱚ ᱦᱩᱭᱩᱜᱼᱟ᱾ ᱟᱯᱱᱟᱨᱟᱜ ᱫᱚ ᱦᱟᱸᱜ ᱵᱟᱹᱱᱩᱜ ᱛᱟᱠᱚᱣᱟ ᱟᱫᱚ ᱟᱯᱮ ᱥᱮᱫ ᱫᱚ ᱪᱮᱫ ᱞᱮᱠᱟ ᱟᱯᱱᱟᱨ? ᱟᱯᱱᱟᱨ ᱦᱚᱲ ᱴᱷᱮᱱ ᱱᱚᱣᱟ ᱥᱮᱭᱟᱜ ᱢᱮᱥᱤᱱ ᱠᱚ ᱥᱮ ᱴᱟᱠᱴᱚᱨ ᱠᱚ ᱢᱮᱱᱟᱜ ᱛᱟᱠᱚ ᱜᱮᱭᱟ ᱥᱮ ᱪᱮᱞᱠᱟ?
ᱦᱳᱭ ᱦᱳᱭ ᱚᱱᱟ ᱠᱟᱹᱴᱤᱡ ᱠᱟᱹᱴᱤᱡ ᱴᱟᱠᱴᱟᱨ ᱫᱚ ᱯᱮᱨᱟᱭ ᱚᱲᱟᱜ ᱠᱚᱨᱮ ᱜᱮ ᱢᱮᱱᱟᱜ ᱠᱟᱜ ᱛᱟᱠᱚᱣᱟ᱾
ᱟᱨ ᱡᱟᱦᱟᱭ ᱞᱟᱹᱴᱩ ᱞᱟᱹᱴᱩ ᱦᱚᱲ ᱡᱟᱦᱟᱭ᱾ ᱵᱤᱜᱷᱮ ᱵᱤᱜᱷᱮ ᱡᱩᱚᱢᱤ ᱡᱟᱭᱜᱟ ᱢᱮᱱᱟᱜᱮ ᱛᱟᱠᱚᱣᱟ ᱠᱤᱱᱵᱟ ᱱᱩᱠᱩ ᱫᱤᱠᱩ ᱦᱚᱲ ᱡᱟᱦᱟᱸᱭ ᱜᱮ ᱠᱟᱱ ᱛᱟᱠᱚᱣᱟ ᱩᱱᱠᱩ ᱫᱚ ᱚᱱᱠᱟ ᱞᱟᱹᱴᱩ ᱞᱟᱹᱴᱩ ᱜᱮ ᱚᱱᱠᱟ ᱴᱟᱠᱴᱟᱨ ᱨᱮᱠᱚ ᱠᱤᱨᱤᱧ ᱠᱟᱜᱼᱟ ᱦᱟᱸᱜ
ᱟᱪᱪᱷᱟ ᱟᱪᱪᱷᱟ
ᱦᱳᱭ ᱦᱳᱭ
ᱛᱚᱵᱮ ᱟᱹᱰᱤ ᱢᱚᱡ ᱟᱹᱰᱤ ᱱᱟᱯᱟᱭ᱾ ᱟᱯᱮᱥᱮᱫ ᱫᱚ ᱪᱟᱥ ᱵᱟᱥ ᱠᱚ ᱦᱩᱭᱩᱜᱼᱟ ᱮᱱᱛᱮᱫ ᱜᱚᱴᱟ ᱫᱤᱱ ᱮᱱᱛᱮᱫ ᱫᱟᱜ ᱨᱮᱱᱟᱜ ᱵᱮᱵᱚᱥᱛᱟ ᱟᱹᱰᱤ ᱱᱟᱯᱟᱭ ᱢᱮᱱᱟᱜᱼᱟ ᱥᱮ ᱵᱟᱝ?
ᱦᱳᱭ ᱟᱨ ᱱᱚᱜᱼᱚᱭ ᱡᱮᱢᱚᱱ ᱟᱞᱮ ᱥᱮᱫ ᱫᱚ ᱥᱚᱢᱚᱛᱚᱞ ᱜᱮᱛᱟᱞᱮᱭᱟ ᱡᱟᱭᱜᱟ ᱠᱚ ᱱᱟᱥᱮᱱᱟᱜ ᱫᱟᱜ ᱛᱮᱜᱮ᱾ ᱠᱷᱮᱛ ᱵᱟᱹᱫᱽ ᱫᱚ ᱰᱩᱵᱩᱡᱚᱜ ᱛᱟᱞᱮᱭᱟ ᱟᱞᱮ ᱥᱮᱫ ᱫᱚ᱾
ᱟᱪᱷᱟ ᱟᱪᱷᱟ ᱟᱞᱮ ᱢᱟ ᱱᱚᱜᱼᱚᱭ᱾ ᱵᱩᱨᱩ ᱦᱚᱲ ᱠᱟᱱᱟᱞᱮ ᱵᱩᱨᱩ ᱫᱤᱥᱚᱢ ᱦᱚᱲ ᱟᱫᱚ ᱱᱚᱛᱮ ᱢᱟ ᱫᱷᱤᱨᱤ ᱦᱚᱸ ᱟᱹᱰᱤ ᱡᱟᱹᱥᱛᱤ ᱟᱞᱮ ᱱᱟᱠᱷᱟ ᱫᱚ ᱢᱮᱱᱟᱜᱼᱟ᱾ ᱟᱫᱚ ᱚᱱᱟ ᱠᱷᱟᱹᱛᱤᱨ ᱛᱮ ᱱᱚᱣᱟ ᱫᱟᱜ ᱜᱮ ᱵᱟᱝ ᱛᱟᱦᱮᱱᱟ ᱢᱟᱱᱮ ᱠᱩᱧ ᱥᱮ ᱱᱚᱣᱟ ᱯᱩᱠᱷᱨᱤ᱾ ᱥᱮ ᱜᱟᱹᱰᱭᱟᱹ ᱮᱢᱟᱱ ᱠᱚ ᱢᱮᱱᱟᱜ ᱜᱮᱭᱟ ᱟᱫᱚ ᱦᱤᱸᱡᱤᱫ ᱪᱟᱵᱟᱜᱼᱟ ᱱᱮᱛᱟᱨ ᱥᱤ--᱾ ᱥᱤᱛᱩᱝ ᱫᱤᱱ ᱫᱚᱢ ᱢᱮᱱ ᱫᱟᱲᱮᱭᱟᱜᱼᱟ ᱟᱫᱚ ᱚᱱᱮ ᱚᱱᱟ ᱠᱷᱟᱹᱛᱤᱨ ᱛᱮ ᱪᱟᱥ ᱵᱟᱥ᱾ ᱛᱚ ᱟᱹᱰᱤ ᱠᱚᱢ ᱦᱩᱭᱩᱜᱼᱟ ᱟᱫᱚ ᱱᱮᱛᱟᱨ ᱫᱚ ᱮᱱᱦᱚᱸ ᱠᱚ ᱱᱚᱣᱟ᱾ ᱱᱚᱣᱟ ᱢᱚᱴᱚᱨ ᱠᱚᱠᱚ ᱵᱟᱹᱭᱥᱟᱹᱣ ᱵᱟᱲᱟ ᱟᱠᱟᱜ ᱜᱮᱭᱟ ᱚᱲᱟᱜ ᱚᱲᱟᱜ ᱠᱚᱨᱮ ᱟᱫᱚ ᱥᱩᱨ ᱥᱩᱯᱩᱨ᱾ ᱚᱲᱟᱜ ᱚᱲᱟᱜ ᱠᱚᱨᱮ ᱫᱚ ᱱᱚᱝᱠᱟ ᱥᱟᱵᱽᱡᱤ ᱮᱢᱟᱱ ᱠᱚᱫᱚ ᱠᱚ ᱪᱟᱥ ᱮᱫ ᱠᱟᱱ ᱜᱮᱭᱟ ᱦᱟᱸᱜ᱾ ᱡᱟᱹᱥᱛᱤ ᱦᱚᱲ ᱫᱚ ᱵᱟᱝ ᱚᱠᱚᱭ ᱠᱚ ᱚᱱᱟ ᱢᱚᱴᱚᱨ ᱠᱚᱠᱚ ᱵᱟᱹᱭᱥᱟᱹᱣ ᱠᱟᱫᱟ ᱮᱱᱛᱮᱫ ᱢᱚᱴᱚᱨ ᱦᱚᱸ ᱟᱞᱮᱥᱮᱫ ᱫᱚ᱾ ᱵᱟᱹᱭᱥᱟᱹᱣ ᱞᱟᱹᱜᱤᱫ ᱫᱚ ᱟᱹᱰᱤ ᱡᱟᱹᱥᱛᱤ ᱠᱷᱟᱨᱪᱟ ᱢᱮᱱᱟᱜᱼᱟ ᱮᱱᱛᱮ ᱟᱞᱮᱥᱮᱫ ᱫᱚ ᱢᱟᱱᱮ ᱥᱟᱛᱥᱚ ᱟᱴᱥᱚ ᱯᱷᱤᱴ᱾ ᱵᱷᱤᱛᱨᱤ ᱨᱮ ᱫᱟᱜ ᱢᱮᱱᱟᱜᱼᱟ᱾ ᱟᱫᱚ ᱚᱱᱟᱢ ᱵᱩᱡᱷᱟᱹᱣ ᱫᱟᱲᱮᱭᱟᱜᱼᱟ ᱵᱚᱞᱮ ᱤᱱᱟᱹᱜ ᱮᱢ ᱞᱟᱜ ᱪᱚᱭᱟ ᱥᱮᱢ ᱵᱳᱨᱤᱝ ᱪᱚᱭᱟ ᱛᱚᱵᱮ ᱟᱹᱰᱤ ᱡᱟᱹᱥᱛᱤ᱾ ᱠᱷᱟᱨᱪᱟ ᱯᱟᱲᱟᱜᱼᱟ ᱛᱚ ᱚᱱᱟ ᱠᱷᱟᱹᱛᱤᱨ ᱛᱮ ᱟᱹᱰᱤ ᱠᱚᱢ ᱦᱚᱲ ᱠᱚ ᱵᱳᱨᱤᱝ ᱪᱚ ᱟᱠᱟᱫᱟ ᱟᱨ᱾ ᱚᱠᱚᱭ ᱠᱚᱠᱚ ᱵᱳᱨᱤᱝ ᱪᱚ ᱵᱟᱲᱟ ᱟᱠᱟᱫᱟ ᱩᱱᱠᱩᱣᱟᱜ ᱥᱚᱵᱽᱡᱤ ᱮᱢᱟᱱ ᱠᱚᱫᱚ ᱟᱹᱰᱤ ᱢᱚᱡ ᱠᱚ ᱪᱟᱥᱫᱟ ᱦᱟᱸᱜ᱾ ᱡᱚᱛᱚ ᱞᱮᱠᱟᱱ ᱥᱚᱵᱽᱡᱤ ᱢᱟᱱᱮ ᱵᱷᱤᱱᱰᱤ ᱠᱚ ᱵᱮᱸᱜᱟᱲ᱾ ᱠᱩᱲᱪᱟᱹ ᱢᱟᱱᱮ ᱡᱚᱛᱚ ᱞᱮᱠᱟᱱ ᱥᱚᱵᱡᱤ᱾
ᱦᱳᱭ ᱟᱞᱮ ᱥᱮᱫ ᱦᱚᱸ ᱟᱞᱮ ᱥᱮᱫ ᱦᱚᱸ ᱫᱟᱜᱽ ᱨᱮᱱᱟᱜ ᱟᱞᱮᱥᱮᱫ ᱦᱚᱸ ᱚᱱᱟ ᱫᱟᱜᱽ ᱨᱮᱱᱟᱜ ᱯᱚᱨᱤᱢᱟᱱ ᱡᱟᱦᱟᱸᱢ ᱞᱟᱹᱭ ᱫᱟ ᱚᱱᱚ ᱵᱩᱨᱤᱧ ᱞᱟᱹᱜᱤᱫ ᱛᱮ ᱫᱟᱜᱽ ᱫᱚ ᱟᱹᱰᱤ ᱴᱟᱴᱠᱟ ᱜᱮᱞᱮ ᱧᱟᱢᱟ᱾ ᱥᱟᱶᱛᱮ ᱱᱚᱜᱼᱚᱭ ᱡᱮᱢ ᱞᱟᱹᱭ ᱠᱮᱭᱟ ᱟᱯᱮ ᱥᱮᱫ ᱫᱚ ᱵᱤᱥᱮᱥ ᱠᱟᱭᱛᱮ ᱚᱲᱟᱜ ᱠᱚᱨᱮ ᱠᱚ ᱥᱟᱵᱢᱟᱨᱥᱟᱞ ᱠᱚ ᱵᱮᱱᱟ ᱚᱪᱟᱲᱭᱟ ᱥᱮ ᱢᱚᱴᱚᱨ ᱠᱚ ᱵᱟᱹᱭᱥᱟᱹᱣ ᱪᱚᱭᱟ ᱟᱞᱮ ᱥᱮᱫ ᱫᱚ ᱠᱷᱮᱛ ᱵᱟᱹᱫᱽ ᱨᱮᱜᱮ ᱠᱤᱪᱷᱩ ᱱᱮᱛᱟᱨ ᱫᱚ ᱠᱷᱮᱛ ᱵᱟᱹᱫᱽ ᱜᱮ ᱵᱟᱹᱲᱛᱤ ᱠᱚ᱾ ᱚᱱᱟ ᱠᱚᱨᱮ ᱠᱚ ᱢᱟᱵᱢᱟᱨᱥᱟᱞ ᱠᱚ ᱵᱟᱹᱭᱫᱟᱹᱣ ᱪᱚᱭᱟ ᱟᱨ ᱱᱚᱝᱠᱟ᱾ ᱥᱚᱵᱽᱡᱤ ᱢᱟ ᱥᱟᱨᱟ ᱵᱚᱪᱷᱚᱨ ᱜᱮᱤᱧ ᱞᱟᱹᱭᱮ ᱞᱟᱹᱭᱮ ᱥᱮ ᱥᱟᱨᱟ ᱵᱚᱪᱷᱚᱨ ᱢᱟ ᱤᱭᱟᱹ ᱪᱟᱥ ᱦᱩᱭᱩᱜᱼᱟ ᱢᱟᱱᱮ᱾ ᱠᱷᱮᱛ ᱨᱮᱱᱟᱜ ᱡᱟᱦᱟ ᱠᱚ ᱞᱟᱹᱭᱟ ᱛᱷᱟᱠᱟᱣ ᱡᱤᱨᱟᱹᱣ ᱜᱮ ᱵᱟᱹᱱᱩᱜ ᱠᱟᱫ ᱛᱟᱭᱟ ᱠᱷᱮᱛ ᱨᱮᱱᱟᱜ ᱫᱚ᱾
ᱦᱚᱸ ᱦᱚᱸ ᱟᱪᱷᱟ ᱟᱪᱷᱟ ᱟᱞᱮᱥᱮᱫ ᱢᱟ ᱢᱟᱱᱮ ᱱᱮᱛᱟᱨ ᱫᱤᱱ ᱦᱚᱸ ᱡᱟᱦᱟᱸᱭ ᱜᱮ ᱠᱷᱮᱛ᱾ ᱠᱚᱢ ᱧᱮᱞᱟ ᱢᱟᱱᱮ ᱢᱤ᱾ ᱵᱟᱨ ᱠᱤ ᱡᱟᱭᱜᱟ ᱜᱮᱢ ᱧᱮᱞᱟ ᱢᱟᱱᱮ ᱚᱠᱟ ᱨᱮᱫᱚ ᱡᱟᱦᱟᱱᱟᱜ ᱠᱚ ᱪᱟᱥ ᱟᱠᱟ ᱠᱷᱟᱭ ᱮᱠᱮᱱ᱾ ᱢᱟᱱᱮ ᱠᱷᱟᱹᱞᱤ ᱜᱮ ᱧᱮᱞᱚᱜᱼᱟ ᱮᱠᱫᱚᱢ ᱪᱮᱫ ᱦᱚᱸ ᱵᱟᱹᱱᱩᱜ ᱞᱮᱠᱟ ᱵᱚᱞᱮ᱾ ᱚᱱᱠᱟ ᱫᱷᱟᱨ ᱢᱟᱱᱮ ᱫᱟᱜ ᱨᱮᱱᱟᱜ ᱚᱱᱠᱟ ᱥᱩᱵᱤᱫᱷᱟ ᱵᱟᱹᱱᱩᱜ ᱠᱷᱟᱹᱛᱤᱨ ᱛᱮᱜᱮ ᱚᱱᱠᱟ ᱫᱚ ᱦᱩᱭᱩᱜ ᱠᱟᱱᱟ᱾ ᱟᱫᱚ᱾ ᱱᱚᱛᱮ ᱚᱠᱚᱭ ᱠᱚ ᱴᱷᱮᱱ ᱢᱟᱱᱮ ᱚᱱᱮᱧ ᱞᱟᱹᱭ ᱠᱮᱫ ᱚᱱᱮ ᱵᱚᱞᱮ ᱯᱟᱢᱯ ᱠᱚᱠᱚ ᱵᱟᱹᱭᱥᱟᱹᱣ ᱟᱠᱟᱫ ᱩᱱᱠᱩ ᱫᱚ ᱦᱟᱸᱜ ᱢᱚᱡᱽ ᱜᱮᱠᱚ ᱪᱟᱥᱵᱟᱥ ᱫᱟ᱾ ᱟᱨ ᱱᱚᱝᱠᱟ ᱱᱮᱛᱟᱨ ᱫᱚ ᱠᱤᱨᱤᱧ ᱞᱟᱹᱜᱤᱫ ᱢᱟᱱᱮ ᱟᱠᱷᱨᱤᱧ ᱞᱟᱹᱜᱤᱫ ᱦᱚᱸᱠᱚ ᱪᱟᱥ ᱫᱟ ᱦᱟᱸᱜ᱾ ᱵᱤᱡᱽᱱᱮᱥ ᱞᱮᱠᱟᱛᱮ ᱟᱫᱚ ᱟᱯᱮᱥᱮᱫ ᱱᱚᱝᱠᱟ ᱵᱤᱡᱽᱱᱮᱥ ᱞᱮᱠᱟ ᱠᱚ ᱪᱟᱥᱮᱫ ᱠᱟᱱ ᱜᱮᱭᱟ ᱥᱮ ᱟᱯᱱᱟᱨ ᱡᱚᱢ ᱧᱩ ᱞᱟᱹᱜᱤᱫ ᱜᱮ
ᱵᱟᱝ ᱟᱞᱮᱥᱮᱫ ᱫᱚ ᱡᱚᱢ ᱦᱚᱸᱠᱚ ᱡᱚᱢ ᱧᱩᱭᱮᱫ ᱛᱟᱦᱮᱱᱟ ᱫᱤᱭᱮᱯᱚᱨ ᱡᱟᱦᱟᱸ ᱡᱟᱦᱟᱸ ᱯᱚᱨᱤᱢᱟᱱ ᱪᱟᱥ ᱨᱮᱱᱟᱜ ᱚᱱᱟ ᱫᱚ ᱵᱟᱹᱲᱛᱤ ᱠᱟᱭᱛᱮᱠᱚ ᱪᱟᱥ ᱛᱟᱦᱮᱱᱟ ᱟᱠᱷᱨᱤᱧ ᱞᱟᱹᱜᱤᱫ ᱜᱮ ᱵᱮᱵᱥᱟᱭ ᱛᱟᱦᱮᱱᱟᱠᱚ ᱠᱚ
ᱦᱮᱸ
ᱦᱳᱭ ᱟᱫᱚ ᱚᱱᱟᱛᱮ ᱡᱚᱢᱧᱩ ᱠᱚᱢᱟ ᱚᱱᱟᱧ ᱞᱟᱹᱭᱮᱫ ᱡᱮ ᱮᱴᱠᱮᱴᱚᱬᱮ ᱵᱟᱝ ᱦᱩᱭᱩᱜ ᱛᱟᱦᱮᱱᱟ ᱦᱚᱸ ᱦᱚᱸ ᱚᱱᱠᱟ ᱟᱱᱟᱡᱽ ᱯᱟᱛᱤ ᱡᱟᱦᱟᱸᱱᱟᱸᱜ ᱥᱟᱠᱥᱚᱵᱽᱡᱤ ᱢᱮᱱᱟᱜ ᱠᱚᱣᱟ ᱚᱱᱟ ᱠᱚᱦᱚᱸ ᱟᱠᱷᱨᱤᱧ ᱞᱟᱹᱜᱤᱫ ᱛᱮᱠᱚ ᱪᱟᱥ ᱛᱟᱦᱮᱱᱟ ᱵᱟᱹᱲᱛᱤ ᱫᱚ᱾ ᱟᱨ ᱟᱵᱮᱱ ᱫᱚᱵᱮᱱ ᱞᱟᱹᱭ ᱞᱟᱹᱭ ᱠᱮᱫᱮᱜᱼᱟ ᱡᱮ ᱟᱯᱮ ᱥᱮᱫ ᱫᱚ ᱫᱷᱤᱨᱤ ᱫᱷᱤᱨᱤ ᱫᱤᱥᱚᱢ ᱛᱚ ᱪᱟᱥᱵᱟᱥ ᱫᱚ ᱪᱮᱫ ᱞᱮᱠᱟ ᱜᱟᱱᱚᱜ ᱛᱟᱦᱮᱱᱟ ᱥᱮ ᱠᱷᱚ ᱛᱤᱜ ᱛᱟᱦᱮᱱᱟ ᱢᱟᱱ ᱪᱟᱥ
ᱱᱮᱸ ᱢᱟᱱᱮᱢ ᱢᱮᱱ ᱫᱟᱲᱮᱭᱟᱜᱼᱟ ᱢᱟᱱᱮ ᱱᱚᱝᱠᱟ ᱜᱚᱴᱟ ᱡᱟᱭᱜᱟ ᱨᱮᱫᱚ ᱢᱟᱱᱮ ᱫᱷᱤᱨᱤ ᱫᱚ ᱵᱟᱹᱱᱩᱜᱼᱟ ᱠᱷᱮᱛ ᱥᱮᱫ ᱚᱱᱟ ᱠᱷᱮᱛ ᱵᱟᱹᱭᱦᱟᱹᱲ ᱥᱮᱫ ᱫᱚ ᱢᱮᱱᱟᱜ ᱢᱟᱱᱮ ᱱᱟᱯᱟᱭ ᱜᱮ ᱠᱷᱮᱛ ᱠᱚ ᱢᱮᱱᱟᱜ ᱜᱮᱭᱟ ᱟᱫᱚ ᱚᱱᱠᱟ ᱜᱷᱩᱴᱩ ᱜᱷᱩᱴᱩ ᱥᱮ ᱚᱱᱟ ᱴᱟᱺᱰᱤ ᱠᱚᱨᱮ ᱚᱱᱟ ᱠᱚᱨᱮ ᱫᱚ ᱦᱟᱸᱜ ᱡᱟᱹᱥᱛᱤ ᱫᱷᱤᱨᱤ ᱠᱚ ᱢᱮᱱᱟᱜ ᱜᱮᱭᱟ ᱟᱫᱚ ᱵᱟᱱᱟᱨ ᱞᱮᱠᱟ ᱡᱟᱭᱜᱟ ᱢᱮᱱᱟᱜᱼᱟ ᱢᱟᱱᱮ ᱚᱠᱟ ᱠᱷᱮᱛ ᱠᱚ ᱵᱮᱱᱟᱣ ᱵᱟᱲᱟ ᱟᱠᱟᱱ ᱚᱱᱟ ᱠᱚᱫᱚ ᱦᱟᱸᱜ ᱴᱷᱤᱠᱴᱷᱟᱠ ᱜᱮ ᱱᱚᱝᱠᱟ ᱦᱩᱭ ᱵᱟᱲᱟᱜ ᱜᱮᱭᱟ ᱚᱱᱟ ᱪᱟᱥᱵᱟᱥ ᱫᱚ ᱟᱫᱚ ᱡᱟᱹᱥᱛᱤ ᱡᱟᱭᱜᱟ ᱨᱮ ᱢᱟᱱᱮ ᱡᱟᱹᱥᱛᱤᱢ ᱞᱟᱭ ᱞᱮᱠᱷᱟᱡ ᱫᱚ ᱚᱱᱠᱟ ᱫᱷᱤᱨᱤᱢ ᱧᱟᱢᱟ ᱟᱫᱚ ᱚᱱᱮ ᱚᱱᱟ ᱠᱷᱟᱹᱛᱤᱨ ᱛᱮᱦᱟᱸᱜ
ᱦᱟᱥᱟ ᱠᱚ ᱚᱱᱠᱟ ᱞᱮᱠᱟ ᱦᱟ ᱦᱟᱥᱟ ᱫᱚ ᱵᱟᱹᱱᱩᱜ ᱠᱚᱣᱟ ᱫᱷᱤᱨᱤ ᱜᱮ ᱵᱟᱹᱲᱛᱤ ᱢᱮᱱᱟᱜ ᱛᱟᱯᱮ ᱛᱟᱦᱮᱸᱫ
ᱮᱠᱟᱞ ᱫᱷᱤᱨᱤ ᱦᱟᱥᱟ ᱠᱟᱱᱟ ᱱᱚᱛᱮ ᱟᱫᱚ ᱡᱟᱭᱜᱟ ᱡᱟᱭᱜᱟ ᱟᱫᱚᱢ ᱥᱮᱫ ᱵᱟᱨ ᱯᱮ ᱟᱹᱛᱩ ᱱᱟᱠᱷᱟᱢ ᱥᱟᱺᱜᱤᱧᱮᱢ ᱪᱟᱞᱟᱣ ᱞᱮᱱᱠᱷᱟᱱ ᱚᱱᱛᱮ ᱫᱚ ᱟᱨᱦᱚᱸ ᱢᱚᱸᱡᱽ ᱱᱟᱠᱷᱟ ᱢᱟᱱᱮ ᱢᱚᱸᱡᱽ ᱠᱷᱮᱛ ᱠᱚ ᱢᱮᱱᱟᱜ ᱜᱮᱭᱟ
ᱟᱫᱚ ᱚᱱᱮ ᱚᱱᱠᱟ ᱵᱟᱱᱟᱨ ᱢᱮᱥᱟᱞ ᱜᱡᱟᱞ ᱚᱱᱠᱟ ᱵᱚᱞᱮ ᱢᱮᱱᱟᱜᱼᱟ ᱠᱷᱮᱛ ᱠᱚ ᱥᱮ ᱦᱟᱥᱟ ᱡᱩᱢᱤ ᱠᱚ
ᱦᱳᱭ ᱦᱳᱭ ᱮᱠᱟᱞ ᱮᱠᱟᱞ ᱟᱨ ᱛᱟᱦᱚᱞᱮ ᱢᱟ ᱞᱟᱹᱭ ᱵᱮᱱ
ᱢᱟᱱᱮ ᱟᱞᱮ ᱥᱮᱫ ᱤᱧ ᱢᱮᱱᱮᱫ ᱠᱟᱱ ᱛᱟᱦᱮᱱ ᱡᱮ ᱱᱚᱣᱟ
ᱚᱱᱠᱟ ᱵᱤᱡᱽᱱᱮᱥ ᱞᱮᱠᱟ ᱠᱚ ᱠᱚᱨᱟᱣᱟ ᱚᱱᱟ ᱫᱚ ᱦᱟᱸᱜ ᱟᱹᱰᱤ ᱠᱚᱢ ᱦᱚᱲ ᱚᱱᱟ ᱫᱚ ᱢᱤᱫᱴᱮᱱ ᱠᱟᱨᱚᱱ ᱦᱚᱸ ᱱᱚᱣᱟ ᱦᱚᱸ ᱦᱩᱭᱩᱜ ᱠᱟᱱᱟ ᱡᱮ ᱵᱤᱡᱽᱱᱮᱥ ᱞᱟᱹᱜᱤᱫ ᱮᱢ ᱪᱟᱥ ᱠᱷᱟᱡᱽ ᱫᱚ ᱟᱹᱰᱤ ᱞᱟᱹᱴᱩ ᱠᱷᱮᱛ ᱨᱮ ᱪᱟᱥ ᱦᱩᱭᱩᱜ ᱛᱟᱢᱟ ᱟᱨ ᱚᱱᱟ ᱞᱟᱹᱜᱤᱫ ᱢᱤᱫᱴᱮᱱ ᱤᱱᱵᱷᱮᱥᱴᱢᱮᱱᱴ ᱠᱟᱹᱣᱰᱤ ᱥᱮ ᱯᱚᱭᱥᱟ ᱚᱱᱠᱟ ᱞᱟᱜᱟᱜᱼᱟ᱾ ᱟᱫᱚ ᱚᱱᱮ ᱚᱱᱟ ᱦᱚᱲ ᱠᱚ ᱵᱚᱛᱚᱨᱚᱜᱼᱟ ᱵᱚᱞᱮ ᱯᱟᱭᱥᱟ ᱞᱟᱜᱟᱣ ᱮᱱᱛᱮᱫ ᱚᱱᱟᱨᱮ ᱢᱤᱫᱴᱮᱱ ᱞᱚᱥ ᱞᱮᱠᱟ ᱦᱚᱸᱦᱩᱭ ᱫᱟᱲᱮᱭᱟᱜᱼᱟ ᱮᱱᱛᱮᱫ ᱡᱟᱦᱟᱸ ᱛᱤᱥ ᱱᱚᱝᱠᱟ ᱫᱟᱜᱽ ᱡᱟᱹᱲᱤ ᱵᱟᱭ ᱡᱟᱹᱲᱤ ᱞᱮᱠᱷᱟᱡᱽ ᱥᱮ ᱡᱟᱦᱟᱱᱟᱜ ᱟᱨᱮᱞ ᱠᱚ ᱧᱩᱨᱦᱟᱹ ᱞᱮᱱᱠᱷᱟᱡᱽ ᱥᱮ ᱡᱟᱦᱟᱱᱟᱜ ᱛᱸᱤᱡᱩ ᱠᱚᱠᱚ ᱡᱚᱢ ᱞᱮᱠᱷᱟᱡᱽ ᱥᱮ ᱚᱱᱮ ᱚᱱᱠᱟᱱ ᱦᱩᱭ ᱞᱮᱱᱠᱷᱟᱡᱽ ᱛᱚᱵᱮ ᱞᱚᱥ ᱦᱩᱭ ᱫᱟᱲᱮᱭᱟᱜᱼᱟ ᱚᱱᱮ ᱚᱱᱟ ᱠᱷᱟᱹᱛᱤᱨ ᱛᱮ ᱟᱹᱰᱤ ᱡᱟᱹᱥᱛᱤ ᱡᱛᱮ ᱦᱚᱲ ᱠᱚ ᱵᱚᱛᱚᱨᱟᱜᱼᱟ ᱵᱚᱞᱮ ᱱᱚᱝᱠᱟ ᱟᱹᱰᱤ ᱞᱟᱹᱥᱴᱩ ᱛᱮ ᱪᱟᱥ ᱵᱚᱞᱮ ᱟᱯᱱᱟᱨ ᱡᱚᱢ ᱧᱩ ᱞᱟᱹᱜᱤᱫ ᱡᱟᱹᱥᱛᱤ ᱠᱚ ᱪᱟᱥᱟ ᱟᱨ ᱵᱤᱡᱽᱱᱮᱥ ᱞᱮᱠᱟ ᱫᱚ ᱦᱟᱸᱜ ᱟᱹᱰᱤ ᱠᱚᱢ, ᱚᱠᱚᱭ ᱨᱤᱠᱥ ᱮ ᱦᱟᱛᱟᱣ ᱫᱟᱲᱮᱭᱟᱜᱼᱟ ᱚᱱᱠᱟᱱ ᱦᱚᱲᱜᱮ ᱛᱚ ᱟᱯᱮᱥᱮᱫ ᱫᱚ ᱚᱱᱮ ᱚᱱᱟ,
ᱦᱳᱭ ᱟᱞᱮ ᱵᱚᱛᱚᱨ ᱫᱚ ᱟᱞᱮᱥᱮᱫ ᱫᱚ ᱚᱱᱠᱟ ᱫᱚ ᱵᱟᱠᱚ ᱵᱚᱛᱚᱨᱚᱜ ᱟ ᱛᱚ ᱟᱹᱰᱤ ᱥᱮᱫᱟᱭ ᱠᱷᱚᱱ ᱜᱮ ᱚᱱᱠᱟ ᱠᱚ ᱪᱟᱥ ᱟᱜ ᱟᱹᱜᱩ ᱠᱟᱜᱼᱟ ᱚᱱᱟᱛᱮ ᱡᱚᱛᱚ ᱜᱮ ᱦᱮᱣᱟ ᱟᱠᱟᱱᱟ ᱮᱠᱷᱚᱱ ᱫᱚ ᱫᱟᱜᱽ ᱡᱟᱹᱲᱤ ᱦᱩᱭ ᱦᱚᱪᱚ ᱟᱨᱮᱞ ᱧᱩᱞᱪᱚ ᱱᱚᱝᱠᱟ ᱞᱮᱠᱟ ᱵᱮᱵᱚᱥᱛᱟ ᱛᱟᱦᱮᱱᱟ ᱟᱨ ᱱᱚᱜᱼᱚᱭ ᱵᱟᱹᱲᱛᱤ ᱠᱟᱭᱛᱮ ᱟᱞᱮᱥᱮᱫ ᱫᱚ ᱚᱱᱟ ᱠᱚᱜᱮ ᱢᱟᱱᱮ ᱠᱟᱹᱢᱤ ᱛᱟᱞᱮ ᱵᱮᱥ ᱠᱟᱭᱛᱮ ᱥᱟᱺᱵᱡᱤ ᱪᱟᱥ ᱟᱠᱷᱨᱤᱧ ᱟᱞᱮ ᱚᱱᱟᱛᱮᱜᱮ ᱚᱱᱟ ᱠᱟᱹᱣᱰᱤ ᱠᱚ ᱟᱨᱡᱟᱣ ᱦᱩᱭᱩᱜ ᱛᱟᱞᱮᱭᱟ᱾ ᱛᱟᱞᱮᱭᱟ ᱚᱱᱠᱟ ᱠᱟᱛᱮᱜ ᱜᱮ ᱟᱞᱮᱭᱟᱜ ᱫᱚ ᱫᱤᱱᱟᱹᱢ ᱫᱤᱱ ᱡᱤᱭᱚᱱ ᱠᱷᱟᱸᱰᱟᱜ ᱠᱟᱱ ᱛᱟᱞᱮᱭᱟ
ᱟᱪᱪᱷᱟ ᱟᱪᱪᱷᱟ ᱛᱟᱦᱚᱞᱮ ᱟᱹᱰᱤ ᱱᱟᱯᱟᱭ ᱢᱟᱱᱮ ᱟᱯᱮᱥᱮᱫ ᱫᱚ ᱠᱟᱹᱢᱤ ᱨᱮᱱᱟᱜ ᱡᱟᱦᱟᱸ ᱟᱱᱟᱴ ᱛᱚ ᱵᱟᱹᱱᱩᱜᱼᱟ ᱢᱟᱱᱮ ᱧᱟᱢ ᱜᱮᱭᱟᱢ ᱡᱟᱦᱟᱱᱟᱜ ᱜᱮ, ᱠᱟᱹᱢᱤ ᱠᱟᱥᱱᱤ ᱠᱩ
ᱦᱳᱭ ᱦᱳᱭ ᱵᱟᱦᱨᱮ ᱠᱟᱹᱢᱤ ᱵᱟᱢ ᱪᱟᱞᱟᱜ ᱨᱮᱦᱚᱸ ᱚᱲᱟᱜ ᱨᱮᱛᱚ ᱩᱱᱟᱹᱜ ᱜᱟᱱ ᱠᱟᱹᱢᱤ ᱢᱮᱱᱟᱜ ᱟᱠᱟᱫᱟ ᱠᱷᱮᱛ ᱵᱟᱹᱫᱽ ᱢᱮᱱᱟᱜ ᱟᱠᱟᱫᱟ
ᱦᱩᱸ
ᱟᱨ ᱱᱩᱠᱩ ᱡᱟᱦᱟᱸᱭ ᱟᱹᱥᱩᱞ ᱠᱚ ᱢᱮᱱᱟᱜ ᱠᱚᱣᱟ ᱥᱤᱢ ᱥᱩᱠᱨᱤ ᱢᱮᱱᱟᱜ ᱟᱠᱟᱫ ᱠᱚᱣᱟ
ᱦᱩᱸ ᱦᱩᱸ
ᱩᱱᱠᱩ ᱛᱮᱜᱮ ᱛᱚ ᱚᱱᱟ ᱥᱚᱝᱥᱟᱨ ᱜᱷᱟᱨᱚᱸᱧ ᱨᱮ ᱫᱚ ᱪᱟᱞᱟᱜᱼᱟ ᱟᱡ ᱛᱮᱜᱮ
ᱮᱠᱟᱞ ᱟᱠᱟᱱᱟ ᱟᱞᱮᱥᱮᱫ ᱫᱚ ᱦᱟᱸᱜ ᱱᱚᱜᱼᱚᱭ ᱡᱟᱭᱜᱟ ᱡᱚᱢᱤ ᱨᱮᱱᱟᱜ ᱠᱟᱹᱢᱤ ᱫᱚ ᱵᱟᱹᱱᱩᱜᱼᱟ ᱢᱮᱱᱠᱷᱟᱱ ᱱᱚᱝᱠᱟ ᱫᱟᱜ ᱨᱮᱱᱟᱜ ᱱᱚᱝᱠᱟ ᱵᱮᱵᱚᱥᱛᱟ ᱵᱟᱹᱱᱩᱜᱼᱟ ᱥᱮ ᱚᱱᱮ ᱚᱱᱠᱟᱱ ᱠᱷᱟᱹᱛᱤᱨ ᱛᱮ ᱵᱟᱨᱦᱮ ᱠᱟᱹᱢᱤ ᱦᱚᱸᱠᱚ ᱪᱟᱞᱟᱜ ᱠᱟᱱᱟ ᱚᱱᱟ ᱥᱮ ᱚᱱᱟ ᱟᱯᱮᱮᱥᱭᱟᱜ ᱱᱚᱣᱟ ᱵᱚᱨᱛᱚᱢᱟᱱ ᱱᱟᱠᱷᱟ ᱟᱹᱰᱤ ᱡᱟᱹᱥᱛᱤ ᱦᱚᱲ ᱠᱚ ᱪᱟᱞᱟᱜᱼᱟ ᱟᱫᱚ ᱱᱮᱛᱟᱨ ᱫᱚ ᱦᱟᱜ ᱠᱚᱢ ᱤᱫᱤᱭᱟ ᱚᱱᱟ ᱦᱩᱲᱩ ᱜᱮᱫ ᱵᱚᱞ ᱵᱚᱨᱛᱚᱢᱟᱱ ᱪᱟᱞᱟᱜ ᱫᱚ ᱡᱟᱹᱥᱛᱤ ᱱᱮᱛᱟᱨ ᱫᱚ ᱵᱟᱨᱦᱮ ᱨᱟᱡᱽ ᱥᱮ ᱵᱟᱨᱦᱮ ᱯᱚᱱᱚᱛ ᱠᱚ ᱪᱟᱞᱟᱜ ᱠᱟᱱᱟ ᱡᱮᱞᱮᱠᱟ ᱠᱮᱨᱚᱞ ᱛᱟᱢᱤᱞᱱᱟᱲᱩ ᱜᱩᱡᱽᱨᱟᱴ,
ᱛᱟᱢ ᱛᱟᱹᱢᱤᱞᱱᱟᱹᱲᱩ ᱠᱚᱠᱚ ᱪᱟᱞᱟᱜ ᱠᱟᱱᱟ ᱦᱳᱭ ᱟᱞᱮ ᱥᱮᱫ ᱫᱚ ᱟᱞᱮ ᱥᱮᱫ ᱠᱚᱲᱟ ᱠᱚᱫᱚ ᱵᱤᱥᱮᱥ ᱠᱟᱭᱛᱮ ᱵᱟᱨᱦ ᱥᱮᱫ ᱫᱚᱠᱟᱞᱟᱝ ᱠᱚ ᱪᱟᱞᱟᱜᱼᱟ ᱟᱞ, ᱟᱞᱮ ᱥᱮᱫ ᱜᱮ ᱢᱟᱱᱮ ᱟᱞᱮ ᱫᱤᱥᱚᱢ ᱜᱮᱛᱚ ᱱᱟᱢᱟᱞ ᱫᱤᱥᱚᱢ ᱠᱚ ᱢᱮᱛᱟᱜ ᱠᱟᱱᱟ ᱢᱟᱱ ᱟᱞᱮ ᱥᱮᱫ ᱜᱮ ᱵᱟᱹᱲᱛᱤ ᱠᱟᱹᱢᱤ ᱠᱚ ᱦᱤᱡᱩᱜ ᱛᱟᱦᱮᱱᱟ,
ᱮᱠᱟᱞ ᱦᱮᱸ ᱢᱟᱱᱮ ᱟᱞᱮ ᱥᱮᱫ ᱨᱮᱱ ᱦᱚᱸ ᱱᱚᱛᱮ ᱠᱚ ᱪᱟᱞᱟᱣ ᱵᱟᱲᱟ ᱟᱠᱟᱱ ᱜᱮᱭᱟ ᱦᱟᱸᱜ ᱤᱧ ᱫᱚ ᱦᱟᱸᱜ ᱵᱟᱧ ᱪᱟᱞᱟ ᱵᱟᱲᱟ ᱚᱱᱟ ᱟᱯᱮ ᱱᱟᱠᱷᱟ ᱫᱚ ᱟᱫᱚ ᱱᱚᱛᱮ ᱵᱚᱨᱫᱷᱚᱢᱟᱱ ᱱᱟᱠᱷᱟ ᱯᱮᱲᱟ ᱦᱚᱲ ᱠᱚᱦᱚᱸ ᱢᱮᱱᱟᱜ ᱠᱚᱜᱮᱭᱟ ᱦᱟᱸᱜ ᱟᱫᱚ ᱡᱟᱦᱟᱱᱟᱜ ᱚᱱᱠᱟ ᱦᱩᱭ ᱞᱮᱱᱠᱟᱱ ᱥᱚᱢᱚᱭ ᱧᱟᱢ ᱞᱮᱠᱟᱱᱡ ᱧ ᱞᱮᱠᱟᱱ ᱪᱟᱞᱟᱣ ᱦᱩᱭᱩᱜᱼᱟ ᱦᱟᱸᱜ ᱟᱨ ᱠᱟᱹᱴᱤᱡ ᱨᱮᱧ ᱡᱚᱠᱷᱚᱱᱤᱧ ᱫᱤᱥᱟᱹᱭᱟ ᱟᱞᱮ ᱦᱚᱸ ᱟᱹᱰᱤ ᱨᱮᱸᱜᱮᱡ ᱱᱟᱪᱟᱨᱟᱞᱞᱮ ᱠᱟᱱᱟ ᱟᱫᱚ ᱱᱮᱛᱟᱨ ᱫᱚᱦ ᱢᱟᱱᱮ ᱱᱮᱛᱟᱨ ᱦᱚᱸ ᱨᱮᱸᱜᱮᱡ ᱱᱟᱪᱟᱨ ᱪᱟᱨ ᱫᱚ ᱢᱮᱱᱟᱜ ᱞᱮᱜᱮᱭᱟ ᱢᱮᱱᱠᱷᱟᱱ ᱱᱮᱛᱟᱨ ᱫᱚ ᱮᱱᱦᱚᱸ ᱡᱚᱢᱼ ᱧᱩ ᱞᱮᱠᱟᱱ ᱱᱚᱝᱠᱟ ᱫᱚ ᱢᱟᱱᱮ ᱟᱹᱰᱤ ᱤᱭᱟᱹ ᱫᱚ ᱵᱟᱹᱱᱩᱜᱼᱟ ᱟᱫᱚ ᱞᱟᱦᱟ ᱛᱮᱫᱚ ᱚᱱᱟᱧ ᱫᱤᱥᱟᱹᱭᱟ ᱵᱚᱞᱮ ᱤᱧᱦᱚᱸ ᱠᱟᱹᱴᱤᱡ ᱜᱤᱧ ᱛᱟᱦᱮᱸ ᱠᱟᱱᱟ ᱟᱨ ᱱᱚᱝᱠᱟ ᱜᱚᱜᱚ ᱛᱟᱠᱚ ᱥᱮ ᱵᱟᱵᱟ ᱛᱟᱠᱚ ᱱᱚᱝᱠᱟ ᱠᱚ ᱪᱟᱞᱟᱜ ᱠᱟᱱ ᱛᱟᱦᱮᱱᱟ ᱟᱨ ᱤᱧ ᱦᱚᱸᱠᱚ ᱤᱫᱤ ᱛᱚᱨᱟᱭᱮᱫᱤᱧ ᱛᱟᱦᱮᱱᱟ ᱱᱚᱝᱠᱟ ᱱᱟᱢᱟᱞ ᱫᱤᱥᱚᱢ ᱟᱯᱮ ᱥᱮᱫ ᱜᱮ ᱠᱟᱹᱢᱤ ᱠᱚ ᱫᱚ ᱚᱱᱮ ᱚᱱᱟ ᱠᱟᱱ ᱜᱮᱭᱟ ᱢᱟᱱᱮ ᱫᱟᱜ ᱨᱮᱱᱟᱜ ᱟᱞᱮ ᱥᱮᱫ ᱫᱚ ᱵᱮᱵᱚᱥᱛᱷᱟ ᱦᱩᱭ ᱞᱮᱱᱠᱷᱟᱱᱡ ᱫᱚ ᱟᱹᱰᱤ ᱢᱚᱸᱡᱽ ᱪᱟᱥᱵᱟᱥ ᱠᱚ ᱦᱩᱭᱩᱜ ᱜᱮᱭᱟ ᱦᱟᱸᱜ ᱟᱫᱚ ᱠᱟᱱ ᱡᱟᱦᱟᱱᱟᱜ ᱵᱟᱹᱱᱩᱜ ᱠᱷᱟᱹᱛᱤᱨ ᱛᱮᱜᱮ ᱦᱟᱸᱜ
ᱦᱮᱸᱛᱚ ᱜᱚᱝᱠᱮ ᱚᱠᱛᱚ ᱢᱟ